ᱮᱦᱮᱸᱜ ᱦᱮᱸ ᱤᱧᱟᱹᱜ ᱨᱚᱲ ᱴᱷᱤᱠ ᱴᱷᱟᱠ ᱟᱸᱡᱚᱢᱚᱜ ᱠᱟᱱᱟ?
ᱛᱟᱦᱞᱮ ᱤᱧᱟᱹᱜ ᱨᱚᱲ
ᱦᱮᱸ ᱟᱢᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ ᱵᱮᱥ ᱫᱷᱟᱨᱟ ᱜᱮ ᱟᱪᱪᱷᱟ ᱩᱸ ᱛᱟᱦᱞᱮ ᱟᱯᱮ ᱥᱮᱫ ᱫᱚ ᱚᱝᱠᱟ ᱵᱤᱨ ᱠᱚ ᱢᱮᱱᱟᱜ ᱟᱠᱟᱜ ᱜᱮᱭᱟ?
ᱦᱮᱸ ᱟᱞᱮᱥᱮᱫ ᱫᱚ ᱵᱤᱨ ᱠᱚ ᱢᱮᱱᱟᱜᱼᱟ ᱢᱮᱱᱟᱜ ᱟᱠᱟᱜ ᱜᱮᱭᱟ
ᱟᱪᱪᱷᱟ ᱛᱟᱦᱞᱮ ᱱᱮᱛᱟᱨ ᱩᱫ ᱯᱩᱴᱠᱟᱹ ᱠᱚᱯᱮ ᱦᱟᱞᱟᱝ ᱮᱫ ᱠᱚᱣᱟ ᱥᱮ ᱵᱟᱝᱟ? ᱱᱮᱛᱟᱨ ᱢᱟ ᱩᱫ ᱯᱩᱴᱠᱟᱹ ᱠᱚ ᱚᱢᱚᱱᱚᱜᱼᱟ᱾
ᱦᱮᱸ ᱩᱫ ᱯᱩᱴᱠᱟᱹ ᱠᱚᱞᱮ ᱧᱟᱢ ᱠᱮᱫ ᱠᱚᱜᱮᱭᱟ ᱡᱚᱛᱚ ᱫᱤᱱ ᱠᱷᱚᱱᱟᱜ ᱜᱮ ᱫᱟᱜ ᱮ ᱟᱨᱟᱢᱵᱚ ᱠᱟᱫᱟ ᱛᱟᱨ ᱵᱟᱨ ᱯᱮ ᱫᱤᱱ ᱯᱚᱨ ᱠᱷᱚᱱᱟᱜ ᱜᱮ ᱩᱫ ᱯᱩᱴᱠᱟᱹ ᱠᱚᱞᱮ ᱧᱟᱢ ᱠᱮᱫ ᱠᱚᱜᱮᱭᱟ ᱵᱷᱟᱜᱤ ᱜᱮ ᱡᱚᱢ ᱵᱟᱲᱟ ᱠᱮᱫ ᱠᱚᱜᱮᱭᱟᱞᱮ ᱟᱨ ᱟᱯᱮ
ᱟᱪᱪᱷᱟ ᱦᱮᱸ ᱟᱞᱮ ᱥᱮᱫ ᱦᱚᱸ ᱚᱱᱠᱟ ᱮᱸᱜ ᱵᱤᱨ ᱠᱚ ᱢᱮᱱᱟᱜ ᱟᱠᱟᱫ ᱜᱮᱭᱟ ᱠᱟᱹᱴᱤᱡ ᱥᱟᱺᱜᱤᱧ ᱧᱚᱜ ᱨᱮ ᱟᱫᱚ ᱦᱟᱞᱟᱝ ᱟᱹᱜᱩᱞᱮᱫ ᱠᱚᱜᱮᱭᱟᱞᱮ ᱩᱫ ᱯᱩᱴᱠᱟᱹ ᱠᱚ ᱥᱚᱲᱮ ᱵᱟᱲᱟ ᱠᱮᱫ ᱠᱚᱣᱟᱞᱮ ᱞᱮᱴᱚ ᱵᱟᱲᱟ ᱠᱮᱫ ᱠᱚᱣᱟᱞᱮ ᱯᱩᱴᱠᱟᱹ ᱠᱚᱦᱚᱸ᱾
ᱚ ᱟᱪᱪᱷᱟ
ᱟᱪᱪᱷᱟ ᱮ ᱛᱟᱦᱚᱞᱮ ᱮᱸ ᱮᱸ ᱩᱫ ᱩᱫ ᱩᱛᱩ ᱨᱮᱱᱟᱜ ᱨᱮᱥᱤᱯᱤ ᱠᱟᱹᱴᱤᱡ ᱱᱟᱥᱮ ᱫᱷᱟᱨᱟ ᱞᱟᱹᱭ ᱧᱚᱜᱽ ᱢᱮᱥᱮ?
ᱮᱫ ᱩᱫ ᱩᱛᱩ ᱨᱮᱱᱟᱝ ᱨᱮᱥᱤᱯᱤ ᱫᱚ ᱱᱚᱝᱠᱟ ᱞᱮᱠᱟᱛᱮ ᱮᱸ ᱩᱫ ᱫᱚ ᱢᱤᱫᱴᱟᱝ ᱞᱟᱹᱭ ᱜᱟᱱᱚᱜᱼᱟ ᱡᱮᱞ ᱞᱮᱠᱟ ᱜᱮ ᱩᱫ ᱟᱨ ᱡᱤᱞ ᱩᱛᱩ ᱞᱮᱠᱷᱟᱱ ᱢᱟ ᱱᱚᱣᱟ ᱢᱟ ᱟᱨᱦᱚ ᱡᱟᱹᱥᱛᱤ ᱡᱟᱥᱛᱤ ᱠᱟᱭᱛᱮ ᱥᱤᱵᱤᱞᱟ ᱥᱩᱫᱷᱩ ᱩᱫ ᱦᱚᱸ ᱩᱛᱩ ᱞᱮᱱᱠᱷᱟᱱ ᱦᱚᱸ ᱚᱱᱟ ᱥᱤᱵᱤᱞ ᱜᱮᱭᱟ ᱟᱨ ᱩᱫ ᱟᱨ ᱡᱤᱞ ᱩᱛᱩ ᱞᱮᱠᱷᱟᱱ ᱦᱚᱸ ᱟᱹᱰᱤ ᱵᱤᱥᱤ ᱜᱮ ᱥᱤᱵᱤᱞᱟ᱾ ᱩᱫ ᱩᱛᱩ ᱨᱮᱱᱟᱜ ᱨᱤᱥᱯᱤ ᱜᱮ ᱯᱷᱟᱥᱴ ᱞᱟᱝ ᱞᱟᱹᱭ ᱜᱮ ᱩᱫ ᱫᱚ ᱟᱵᱚ ᱫᱚ ᱛᱚ ᱵᱤᱨ ᱠᱷᱚᱱᱟᱜ ᱵᱚᱱ ᱦᱟᱞᱟᱝ ᱟᱹᱜᱩᱭ ᱜᱮᱭᱟ ᱮᱵᱚᱝ ᱡᱟᱦᱟᱸᱭ ᱱᱚᱶᱟ ᱵᱤᱨ ᱫᱤᱥᱚᱢ ᱵᱟᱝ ᱠᱟᱱᱟ ᱠᱚ ᱦᱟᱞᱟᱝ ᱠᱟᱛᱮ ᱵᱟᱠᱚ ᱧᱟᱢᱟ ᱛᱟᱦᱚᱞᱮ ᱩᱱᱠᱩ ᱫᱚ ᱠᱚ ᱛᱚ ᱵᱟᱡᱟᱨ ᱨᱮ ᱠᱤᱨᱤᱧ ᱠᱟᱛᱮ ᱡᱚᱢ ᱦᱩᱭᱩᱜ ᱛᱟᱠᱚᱣᱟ ᱥᱮ ᱠᱤᱨᱤᱧ ᱤᱫᱤ ᱦᱩᱭᱩᱜ ᱛᱟᱠᱚᱣᱟ ᱩᱱ ᱢᱚᱫᱷᱮ ᱨᱮ ᱟᱰᱤ ᱩᱥᱛᱟᱹᱭ ᱵᱟᱞᱤ ᱛᱟᱦᱮᱱᱟ ᱡᱮᱦᱮᱛᱩ ᱚᱱᱟ ᱫᱚ ᱱᱚᱣᱟ ᱞᱟ ᱛᱟᱨ ᱨᱮ ᱱᱚᱣᱟ ᱦᱩᱭᱩᱜᱼᱟ ᱛᱚ ᱛᱟᱦᱚᱞᱮ ᱠᱷᱟᱱ ᱚᱱᱟ ᱨᱮᱢᱟ ᱟᱹᱰᱤ ᱩᱥᱛᱟᱹᱭᱤ ᱵᱟᱞᱤ ᱛᱟᱦᱮᱱ ᱜᱮᱭᱟ ᱢᱟᱱᱮ ᱦᱳᱭᱛᱳ ᱫᱟᱜ ᱠᱟᱜᱼ ᱟᱭ ᱫᱟᱜ ᱨᱮᱱᱟᱜ ᱡᱤᱴᱟᱹᱥ ᱛᱮ ᱵᱟᱞᱤ ᱛᱟᱦᱮᱱᱟ ᱱᱚᱝᱠᱟ ᱦᱚᱸ ᱛᱟᱦᱞᱮ ᱚᱱᱟ ᱩᱫ ᱵᱷᱟᱜᱤ ᱴᱷᱤᱠ ᱯᱷᱟᱥᱴ ᱨᱮᱵᱚᱱ ᱟᱹᱨᱩᱵᱟ ᱩᱫ ᱵᱷᱟᱹᱜᱤ ᱴᱷᱤᱠ ᱟᱹᱨᱩᱵ ᱠᱟᱛᱮᱜ ᱛᱟᱨᱯᱚᱨᱮ ᱦᱚᱳᱭᱛᱚ ᱚᱱᱟ ᱫᱟᱜ ᱨᱮᱱᱟᱜ ᱨᱚᱰᱚᱡ ᱠᱟᱛᱮᱜ ᱥᱩᱫᱷᱩ ᱪᱮᱞᱟᱝ ᱨᱮᱜᱮ ᱵᱚᱱ ᱠᱷᱟᱸᱡᱚᱭᱟ ᱞᱚᱞᱚ ᱪᱮᱞᱟᱝ ᱨᱮᱵᱚᱱ ᱠᱷᱟᱸᱡᱚᱭᱟ ᱟᱨ ᱚᱱᱟ ᱦᱮᱰᱮᱡ ᱟᱵᱚᱱ ᱢᱟᱱᱮ ᱥᱮᱸᱜᱮᱞ ᱵᱚᱱ ᱡᱩᱞᱟᱜᱼᱟ ᱡᱟᱦᱟᱸ ᱫᱚ ᱚᱱᱟ ᱵᱚᱱ ᱜᱷᱟᱱᱴᱟᱭᱟ ᱚᱱᱟ ᱠᱷᱚᱱᱟᱜ ᱩᱫ ᱨᱮᱱᱟᱜ ᱡᱟᱦᱟᱸ ᱛᱤᱱᱟᱹᱜ ᱫᱟᱜ ᱛᱟᱦᱮᱱᱟ ᱚᱱᱮ ᱡᱮ ᱫᱟᱜ ᱵᱚᱱ ᱟᱹᱨᱩᱵ ᱠᱮᱫ ᱟᱜ ᱚᱱᱟ ᱫᱟᱜ ᱠᱚ ᱡᱷᱚᱛᱚ ᱜᱷᱟᱱᱴᱟ ᱜᱷᱟᱱᱴᱟᱭ ᱦᱩᱭᱩᱜᱼᱟ ᱡᱚᱠᱷᱚᱱ ᱠᱷᱟᱱ ᱜᱮ ᱜᱷᱟᱱᱴᱟ ᱜᱷᱟᱱᱴᱟᱭᱟᱵᱚᱱ ᱟᱹᱰᱤ ᱩᱥᱛᱟᱹᱭ ᱫᱟᱜ ᱩᱰᱩᱠᱚᱜᱼᱟ ᱛᱚ ᱯᱟᱸᱪ ᱢᱤᱱᱤᱴ ᱜᱟᱱᱵᱚᱱ ᱫᱚᱥ ᱢᱤᱱᱤᱴ ᱜᱟᱱ ᱵᱚᱱ ᱜᱷᱟᱱᱴᱟ ᱠᱮᱫᱟ ᱟᱨ ᱛᱟᱨᱯᱚᱨᱮ ᱚᱱᱟ ᱡᱟᱦᱟᱸ ᱛᱤᱱᱟᱹᱜ ᱫᱟᱜ, ᱛᱟᱦᱮᱱᱟ ᱚᱱᱟ ᱨᱮᱱᱟᱜ ᱫᱟᱜ ᱟᱸᱡᱮᱫ ᱛᱮ ᱚᱠᱟ ᱥᱚᱢᱚ ᱠᱤᱪᱷᱩ ᱥᱩᱚᱢᱚᱭ ᱫᱚ ᱟᱹᱰᱤ ᱩᱥᱛᱚᱭ ᱴᱟᱭᱤᱢᱮ ᱦᱟᱛᱟᱣᱟ ᱚᱱᱟ ᱠᱷᱟᱹᱛᱤ ᱢᱤᱫᱴᱟᱝ ᱥᱚᱴ ᱯᱨᱚᱥᱮᱥ ᱦᱚᱸ ᱜᱟᱱᱚᱜᱼᱟ ᱟᱵᱚ ᱡᱮᱢᱚᱱ ᱚᱱᱮ ᱨᱩᱱᱟᱹᱣ ᱮᱠᱪᱩᱭᱮᱞᱤ ᱡᱟᱦᱟᱸ ᱫᱚ ᱨᱩᱱᱟᱹᱣ ᱠᱚ ᱞᱟᱹᱭ ᱮᱫᱟ ᱡᱤᱞ ᱡᱟᱦᱟᱸ ᱞᱮᱠᱟ ᱵᱩᱱ ᱨᱱᱟᱹᱣᱟ ᱚᱱᱠᱟᱜᱮ ᱯᱨᱚᱛᱷᱚᱢ ᱠᱚᱲᱦᱟ ᱨᱮ ᱮᱢ ᱠᱟᱛᱮ ᱛᱮᱫ ᱟᱨ ᱠᱟᱹᱡ ᱥᱟᱥᱟᱝ ᱵᱚᱱ ᱮᱢᱟᱜ ᱠᱷᱟᱱ ᱟᱨ ᱡᱷᱚᱛᱚ ᱠᱷᱚᱱᱟᱜ ᱵᱷᱟᱜᱮ ᱥᱟᱥᱟᱝ ᱮᱢ ᱠᱟᱛᱮᱫ ᱜᱟᱱᱴᱟ ᱠᱟᱛᱮ ᱡᱚᱠᱷᱚᱱ ᱜᱮ ᱯᱟᱸᱪ ᱢᱤᱱᱤᱴ ᱯᱨᱟᱭ ᱟᱴ ᱢᱤᱱᱤᱴ ᱦᱩᱭᱩᱜᱼᱟ ᱩᱱᱠᱷᱟᱱ ᱜᱮ ᱚᱱᱟ ᱵᱚᱱ ᱪᱩᱞᱦᱟᱹ ᱠᱷᱚᱱᱟᱜ ᱵᱚᱱ ᱟᱬᱜᱚᱭ ᱛᱮ ᱢᱤᱫᱴᱟᱝ ᱪᱷᱟᱸᱠᱱᱤ ᱨᱮᱵᱚᱱ ᱪᱷᱟᱠᱟᱣᱟ ᱦᱳᱭᱛᱳ ᱟᱨ ᱱᱮᱛᱟᱨ ᱫᱚ ᱚᱱᱮ ᱯᱞᱟᱥᱴᱤᱠ ᱨᱮᱱᱟᱜ ᱪᱷᱟᱹᱠᱱᱤ ᱦᱚᱸ ᱧᱟᱢᱚᱜ ᱜᱮᱭᱟ ᱛᱟᱯᱚᱨᱮ ᱥᱴᱤᱞ ᱨᱮᱱᱟᱜ ᱪᱷᱟᱹᱠᱱᱤ ᱠᱚᱦᱚᱸ ᱡᱟᱦᱟᱸ ᱧᱟᱢᱚᱜ ᱜᱮᱭᱟ ᱛᱚ ᱚᱱᱟ ᱨᱮᱵᱚᱱ ᱪᱷᱟᱠᱟᱣ ᱠᱮᱫᱟ ᱚᱱᱟ ᱫᱟᱜ ᱛᱮ ᱵᱚᱱ ᱨᱮᱸᱡᱮᱫ ᱦᱚᱪᱚᱭᱟ ᱟᱨ ᱡᱮᱢᱚᱱ ᱟᱵᱚ ᱡᱤᱞ ᱵᱚᱱ ᱩᱛᱩᱭᱟ ᱚᱱᱠᱟ ᱜᱮᱵᱚᱱ ᱩᱛ ᱩᱛᱩᱭᱟ ᱡᱟᱦᱟᱸ ᱫᱚ ᱟᱸ ᱠᱚᱲᱦᱟ ᱨᱮ ᱯᱮᱸᱭᱟᱡᱽ ᱟᱦ, ᱯᱮᱸᱭᱟᱡᱽ, ᱢᱟᱹᱨᱤᱪ, ᱯᱷᱚᱲᱟᱱ, ᱠᱟᱛᱮᱫ ᱟᱫᱟ ᱨᱟᱥᱩᱱ ᱮᱢ ᱠᱟᱛᱮᱫ ᱱᱚᱝᱠᱟ ᱠᱚ ᱟᱛᱮᱫ ᱜᱮ ᱢᱚᱥᱞᱟ ᱠᱚ ᱮᱢ ᱠᱟᱛᱮ, ᱛᱟᱯᱚᱨᱮ ᱩᱸᱫ ᱵᱚᱱ ᱩᱛᱩᱭᱟ ᱟᱨ ᱡᱩᱫᱤ ᱩᱫ ᱥᱟᱛᱮᱜ ᱡᱮᱞ ᱵᱚᱱ ᱩᱛᱩᱭᱟ ᱛᱟᱦᱚᱞᱮ ᱡᱤᱞ ᱦᱚᱸ ᱩᱱ ᱥᱩᱢᱟᱹᱭ ᱜᱮ, ᱩᱫ ᱥᱟᱶᱛᱮᱜᱮ ᱡᱤᱞ ᱦᱚᱸ ᱟᱦ ᱮᱢᱚᱜ ᱦᱩᱭᱩᱜᱼᱟ ᱾ ᱟᱨ ᱠᱤᱱ ᱵᱟᱝ ᱩᱫ ᱥᱟᱶ ᱩᱫ ᱞᱟᱦᱟᱨᱮ ᱡᱮᱞ ᱮᱢᱟᱜ ᱨᱮᱦᱚᱸ ᱵᱷᱟᱜᱤ ᱜᱮᱭᱟ ᱠᱟᱨᱚᱱ ᱦᱚᱭ ᱛᱚ ᱩᱱᱟᱹᱝ ᱵᱟᱱᱟᱨ ᱢᱤᱫ ᱥᱚᱸᱜᱮ ᱛᱮ ᱮᱢᱟᱜ ᱨᱮᱦᱚᱸ, ᱵᱷᱟᱜᱤ ᱜᱮᱭᱟ ᱜᱷᱟᱱᱴᱟ ᱠᱟᱛᱮᱫ ᱳᱫ ᱞᱮᱠᱟᱜ ᱜᱮ ᱩᱛᱩ ᱚᱱᱠᱟᱜᱮ ᱚᱱᱟ ᱨᱮᱥᱤᱯᱤ,
ᱟᱪᱷᱟ ᱟᱹᱰᱤ ᱱᱟᱯᱟᱭ ᱮ ᱟᱹᱰᱤ ᱪᱮᱦᱨᱟᱢ ᱞᱟᱹᱭᱠᱮᱜᱼᱟ ᱟᱫᱚ ᱚᱱᱠᱟ ᱩᱫ ᱩᱛᱩ ᱫᱚ ᱡᱚᱢ ᱵᱟᱲᱟ ᱦᱩᱭ, ᱠᱟᱱ ᱜᱮᱭᱟ ᱟᱫᱚ, ᱚᱱᱠᱟ ᱩᱫ ᱟᱨ ᱡᱤᱞ ᱫᱚ ᱪᱮᱫᱠᱟ ᱥᱤᱵᱤᱞᱚᱜᱼᱟ ᱚᱱᱠᱟ ᱡᱚᱢ ᱵᱟᱲᱟ ᱵᱟᱝ ᱦᱳᱭ ᱠᱟᱱᱟ ᱛᱟᱦᱚᱞᱮ ᱚᱱᱠᱟ ᱛᱮᱭᱟᱨᱳᱭᱼᱟ ᱢᱤᱫ ᱫᱷᱟᱣ ᱾ ᱧᱮᱞ ᱞᱮᱜᱟᱭ ᱦᱩᱭᱩᱜᱼᱟ ᱡᱮ ᱪᱮᱫᱞᱮᱠᱟ ᱥᱤᱵᱤᱞᱟ,
ᱦᱮᱸ ᱚᱵᱚᱥᱥᱳᱭ ᱡᱟᱨᱩᱲ ᱜᱮ ᱢᱤᱫ ᱫᱷᱟᱣ ᱛᱮᱭᱟᱨ ᱠᱟᱛᱮᱜ ᱡᱚᱢ ᱞᱟᱜᱟᱜᱼᱟ ᱡᱮᱦᱮ ᱛᱩ ᱡᱚᱢ ᱵᱟᱹᱱᱩᱜ ᱟᱠᱟᱜᱼᱟ ᱾ ᱟᱢᱟᱜ ᱛᱟᱦᱚᱞᱮ ᱠᱷᱟᱱ, ᱵᱮᱥ ᱵᱷᱟᱜᱮ ᱜᱮ ᱵᱩᱡᱟᱼᱟ ᱡᱮᱦᱮ ᱛᱩ ᱟᱞᱤᱧ ᱚᱱᱟ ᱡᱚᱢ ᱠᱟᱛᱮᱜ ᱞᱤᱧ ᱧᱮᱞ ᱟᱠᱟᱫᱟ ᱟᱨ ᱳᱫ ᱱᱚᱜᱼᱚᱭ ᱡᱮ ᱳᱫ ᱩᱛᱩ ᱦᱚᱸ ᱵᱷᱟᱜᱮ ᱜᱮ ᱳᱫ ᱥᱳᱲᱮ ᱦᱚᱸ ᱵᱷᱟᱜᱮ ᱜᱮ ᱵᱩᱡᱷᱟᱹᱜ ᱟᱭ ᱵᱟᱱᱟᱨ ᱜᱮ,
ᱦᱮᱸ ᱟᱞᱤᱧ ᱦᱚᱸ ᱮ ᱱᱚᱝᱠᱟ ᱟᱞᱮᱥᱮᱫ ᱫᱚ ᱳᱫ ᱫᱚ ᱧᱟᱢ ᱫᱚ ᱧᱟᱢᱚᱜ ᱜᱮᱭᱟ ᱟᱫᱚ, ᱮᱸ ᱱᱤᱛᱚᱜ ᱫᱚ ᱚᱱᱠᱟ ᱪᱟᱥ ᱠᱟᱹᱢᱤ ᱠᱚ ᱮᱛᱚᱦᱚᱵ ᱟᱠᱟᱱᱟ ᱛᱟᱦᱞᱮ ᱚᱱᱠᱟ, ᱚᱲᱟᱜ ᱠᱚᱨᱮ ᱚᱱᱠᱟ ᱟᱭᱳ ᱛᱟᱠᱚᱣᱟᱜ ᱚᱱᱠᱟ ᱥᱚᱢᱚᱭ ᱠᱚ ᱵᱟᱝ ᱦᱩᱭᱩᱜ ᱠᱟᱱᱟ ᱾ ᱟᱫᱚ ᱛᱟᱦᱚᱞᱮ ᱚᱱᱠᱟ ᱱᱤᱛᱚᱜ ᱫᱚ ᱵᱟᱞᱮ ᱟᱹᱜᱩᱭᱮᱭᱟ ᱵᱤᱨ ᱠᱚ ᱵᱟᱝᱞᱮ ᱪᱟᱞᱟᱜ ᱠᱟᱱᱟ ᱚᱱᱠᱟ ᱚᱠᱛᱚ ᱠᱚ ᱵᱟᱝ ᱠᱩᱲᱟᱹᱜ ᱠᱟᱱᱛᱮ ᱪᱟᱥᱵᱟᱥ ᱫᱤᱱ ᱥᱮ ᱟᱫᱚ ᱚᱱᱟᱛᱮ, ᱟᱫᱚ ᱟᱹᱞᱤᱧ ᱦᱚᱸ ᱳᱫ ᱩᱛᱩ ᱫᱚ ᱫᱚᱢᱮ ᱜᱮᱞᱤᱧ ᱠᱩᱥᱤᱭᱟᱜ ᱜᱮᱭᱟ ᱾ ᱟᱹᱰᱤ ᱡᱳᱨ ᱜᱮ, ᱳᱫ ᱯᱩᱴᱠᱟᱹ ᱠᱚᱫᱚ
ᱚ ᱟᱪᱪᱷᱟ,
ᱦᱮᱸ ᱾ ᱟᱫᱚ ᱛᱟᱦᱚᱞᱮ ᱱᱚᱣᱟ ᱪᱟᱥᱵᱟᱥ ᱠᱟᱹᱢᱤ ᱫᱚ ᱟᱯᱮᱥᱮᱫ ᱫᱚ ᱚᱱᱠᱟ ᱛᱤᱱ ᱫᱷᱟᱣ ᱦᱩᱭᱩᱜ ᱜᱮᱭᱟ,
ᱚ ᱟᱞᱮᱥᱮᱫ ᱢᱟ ᱪᱟᱥᱵᱟᱥ ᱠᱟᱹᱢᱤ ᱫᱚ ᱢᱤᱫ ᱫᱷᱟᱣ ᱜᱮ ᱦᱩᱭᱩᱜ ᱜᱮᱭᱟ, ᱟᱦ ᱚᱱᱟ ᱦᱚᱸ ᱥᱮᱨᱢᱟ ᱫᱟᱜ ᱡᱟᱹᱲᱤ ᱞᱮᱠᱷᱟᱱ ᱛᱚᱵᱮ ᱟᱹᱱᱤᱡ ᱜᱮ ᱵᱷᱟᱹᱜᱤ ᱪᱟᱥ ᱦᱩᱭᱩᱜᱼᱟ, ᱵᱟᱝ ᱠᱷᱟᱱ ᱫᱚ ᱵᱟᱝ, ᱟᱨ ᱫᱷᱚᱨᱚᱱ ᱴᱟᱭᱤᱢ ᱢᱟ ᱩᱱᱢᱟ ᱵᱟᱝ ᱪᱟᱥ ᱦᱩᱭᱩᱜ ᱞᱮᱠᱟ ᱜᱮ ᱞᱟᱹᱭ ᱜᱟᱱᱚᱜᱼᱟ, ᱡᱟᱸᱦᱟᱭ ᱟᱸ ᱠᱳᱱᱳ ᱢᱟᱨᱟᱝ ᱵᱟᱸᱫᱽ ᱯᱩᱠᱷᱨᱤ ᱞᱟᱛᱟᱨ ᱨᱮ ᱦᱳᱭᱛᱳ ᱠᱷᱮᱛ ᱠᱚ ᱛᱟᱠᱚ ᱩᱱᱠᱩ ᱠᱚᱣᱟᱜ ᱜᱮ ᱦᱳᱭᱛᱳ ᱢᱤᱫᱵᱟᱨ ᱪᱟᱹᱥᱤ, ᱚᱞᱯᱚ ᱠᱚᱨᱮ ᱠᱚ ᱪᱟᱥ ᱜᱮᱭᱟ,
ᱟᱪᱪᱷᱟ ᱟᱪᱪᱷᱟ ᱢᱟᱱᱮ ᱡᱟᱸᱦᱟᱭ ᱠᱚᱣᱟᱜ ᱚᱱᱠᱟ, ᱜᱟᱹᱰᱭᱟᱹ ᱫᱷᱟᱨᱮ ᱨᱮ ᱛᱟᱠᱚ ᱠᱷᱮᱛ ᱠᱚ ᱩᱱᱠᱩ ᱠᱚ ᱢᱟᱱᱮ ᱚᱱᱟ ᱜᱟᱹᱰᱭᱟᱹ ᱨᱮᱱᱟᱜ ᱫᱟᱜ ᱠᱚ᱾ ᱟᱛᱮ ᱚᱸᱰᱮ ᱠᱚ ᱪᱟᱥ ᱫᱟᱲᱮᱭᱟᱜᱼᱟ᱾
ᱦᱳᱭ ᱱᱚᱝᱠᱟᱜ ᱜᱮ ᱟᱨ ᱮᱢᱱᱤ ᱛᱮᱢᱟ ᱥᱤᱞᱚ ᱥᱮ ᱢᱤᱱᱤ ᱠᱤᱝᱵᱟ, ᱟᱸ ᱠᱮᱱᱮᱞ ᱠᱚᱢᱟ ᱵᱟᱹᱱᱩᱜ ᱟᱠᱟᱫ ᱛᱟᱞᱮ ᱛᱟᱦᱚᱞᱮ ᱠᱷᱟᱱ ᱱᱚᱣᱟ ᱨᱮᱱᱟᱝ, ᱥᱩᱵᱤᱷᱟ ᱫᱚ ᱵᱟᱞᱮ ᱧᱟᱢᱟ ᱚᱱᱟ ᱠᱚ ᱨᱮᱱᱟᱜ ᱥᱩᱵᱤᱫᱷᱟ ᱫᱚ,
ᱟᱪᱪᱷᱟ, ᱦᱮᱸ ᱟᱞᱮᱥᱮᱫ ᱦᱚᱸ ᱚᱱᱠᱟ ᱫᱟᱜ ᱨᱮᱱᱟᱜ ᱫᱚ, ᱫᱚᱢᱮ ᱫᱚ ᱮᱴᱠᱮᱴᱚᱬᱮ ᱫᱚ ᱵᱟᱪᱩᱜ ᱠᱟᱜ ᱟᱞᱮᱥᱮᱫ ᱫᱚ ᱠᱮᱱᱮᱞ ᱠᱚ ᱢᱮᱱᱟᱜ ᱜᱮᱭᱟ ᱜᱟᱰᱟ ᱢᱩᱰᱩ, ᱠᱚᱦᱚᱸ ᱠᱟᱹᱴᱤᱡ ᱥᱩᱨ ᱧᱚᱜ ᱜᱮᱭᱟ, ᱟᱫᱚ ᱚᱱᱠᱟ ᱫᱟᱜ ᱨᱮᱱᱟᱜ ᱫᱚ ᱫᱚᱢᱮ ᱫᱚ ᱚᱥᱩᱵᱤᱫᱷᱟ ᱫᱚ ᱵᱟᱝ ᱦᱩᱭᱩᱜ ᱜᱮᱭᱟ᱾ ᱟᱫᱚ ᱛᱟᱦᱚᱞᱮ ᱟᱯᱮ ᱫᱚ ᱧᱩ ᱫᱟᱜ ᱠᱚ ᱛᱩᱯᱩ ᱫᱟᱜ ᱠᱚᱫᱚ ᱚᱱᱠᱟ ᱛᱤᱱᱟᱹᱜ ᱥᱟᱺᱜᱤᱧ ᱯᱮ ᱪᱟᱞᱟᱜ ᱜᱮᱭᱟ᱾
ᱟᱨ ᱟᱞᱮᱱᱟᱜ ᱧᱩ ᱫᱟᱜ ᱟᱨ ᱦᱟᱸᱜ ᱛᱩᱯᱩ, ᱛᱩᱯᱩᱫᱟᱜ ᱵᱟᱱᱟᱨ ᱨᱮᱱᱟᱜ ᱜᱮ ᱡᱷᱚᱛᱚ ᱨᱮᱱᱟᱜ ᱜᱮ ᱚᱥᱩᱵᱤᱫᱷᱟ ᱜᱮ, ᱠᱟᱱ ᱛᱟᱞᱮᱭᱟ ᱧᱩ ᱫᱟᱜ ᱨᱮᱱᱟᱜ ᱦᱚᱸ ᱟᱞᱮᱭᱟᱜ ᱫᱚ ᱚᱜ ᱥᱩᱨ ᱨᱮᱫᱚ ᱠᱷᱩᱵ, ᱯᱷᱮᱠᱴᱟ ᱫᱚ ᱵᱟᱝ ᱠᱟᱱᱟ ᱚᱲᱟᱜ ᱠᱷᱚᱱᱟᱜ ᱠᱟᱹᱡ ᱥᱟᱺᱜᱤᱧ ᱧᱚᱜ ᱜᱮ ᱟᱹᱜᱩ ᱪᱟᱞᱟᱜ ᱦᱩᱭᱩᱜᱼᱟ᱾ ᱛᱩᱯᱩ ᱫᱟᱜ ᱦᱚᱸ ᱥᱟᱺᱜᱤᱧ ᱜᱮ ᱛᱟᱞᱮᱭᱟ᱾ ᱵᱟᱱᱟᱨ ᱜᱮ ᱢᱟᱱᱮ ᱫᱟᱜ ᱨᱮᱱᱟᱜ ᱟᱱᱟᱴ ᱫᱚ ᱟᱹᱰᱤ ᱡᱟᱹᱥᱛᱤ ᱜᱮ ᱛᱟᱞᱮᱭᱟ ᱟᱞᱮ ᱱᱚᱛᱮ ᱫᱚ᱾
ᱟᱪᱪᱷᱟ, ᱛᱟᱞᱦᱮ ᱚᱱᱠᱟ ᱫᱟᱜ ᱫᱚ ᱧᱩ ᱫᱟᱜ ᱫᱚ ᱚᱱᱠᱟ ᱠᱩᱧ ᱠᱚᱨᱮᱱᱟᱜ ᱯᱮ ᱧᱩᱭᱟ ᱥᱮ ᱠᱚᱞ ᱠᱚᱨᱮᱱᱟᱜ?
ᱟᱞᱮ ᱢᱟ ᱱᱚᱸᱰᱮ ᱢᱤᱫᱴᱟᱝ ᱥᱚᱨᱠᱟᱨ ᱠᱷᱚᱱᱟᱜ ᱥᱟᱵ ᱢᱟᱨᱥᱟᱞ, ᱫᱚ ᱵᱟᱝ ᱴᱷᱤᱠ ᱥᱟᱵ ᱢᱟᱨᱥᱟᱞ ᱴᱟᱭᱤᱯ ᱜᱮ ᱮᱢ ᱠᱟᱜ ᱟᱭ ᱚᱱᱟ ᱢᱚᱫᱽᱫᱷᱮ ᱨᱮᱜᱮ ᱟᱞᱮ ᱡᱟᱸᱦᱟ, ᱛᱤᱱᱟᱹᱜ ᱢᱤᱫᱴᱟᱝ ᱢᱤᱫᱴᱟᱝ ᱥᱟᱵ ᱢᱟᱨᱥᱟᱞᱮ ᱵᱟᱹᱭᱥᱟᱹᱣ ᱟᱠᱟᱫ ᱱᱟᱭ ᱚᱱᱟ ᱨᱮᱜᱮ ᱡᱷᱚᱛᱚ, ᱛᱚ ᱢᱟᱱᱮ ᱯᱩᱨᱟᱹ ᱟᱛᱳ ᱨᱮᱱ ᱦᱚᱲ ᱚᱸᱰᱮ ᱠᱷᱚᱱᱟᱜ ᱜᱮ ᱫᱟᱜ ᱧᱩ, ᱦᱟᱛᱟᱣ ᱜᱮᱭᱟᱞᱮ ᱡᱷᱚᱛᱚ ᱜᱮ ᱛᱚᱯᱩᱱ ᱦᱚᱸ ᱚᱸᱰᱮᱜᱮ,
ᱟᱪᱪᱷᱟ ᱢᱟᱱᱮ ᱚᱱᱠᱟ ᱥᱳᱞᱟᱨ ᱞᱮᱠᱟ ᱠᱚ ᱵᱟᱹᱭᱥᱟᱹᱣ ᱠᱟᱜᱼᱟ ᱚᱱᱟ ᱴᱮᱝᱠᱤ ᱚᱱᱟ ᱨᱮᱜᱮ ᱛᱟᱦᱚᱞᱮ, ᱚᱱᱠᱟ ᱫᱟᱜ ᱩᱰᱩᱠᱚᱜ-ᱟ᱾
ᱦᱮᱸ ᱮᱠᱫᱚᱢ,
ᱟᱪᱪᱷᱟ, ᱟᱹᱰᱤ ᱱᱟᱯᱟᱭ ᱚᱱᱠᱟ ᱜᱮ, ᱟᱹᱰᱤ ᱟᱭᱢᱟ ᱴᱚᱴᱷᱟ ᱨᱮᱜᱮ ᱚᱱᱠᱟ ᱫᱟᱜ ᱠᱚᱨᱮᱱᱟᱜ ᱚᱥᱩᱵᱤᱫᱷᱟ ᱫᱚ ᱢᱮᱱᱟᱜ ᱜᱮᱭᱟ,
ᱟᱨ ᱦᱮᱸ ᱚᱱᱠᱟ ᱚᱱᱟ ᱥᱟᱶᱛᱮ, ᱟᱞᱮ ᱟᱞᱮ ᱦᱚᱸ ᱱᱚᱸᱰᱮ ᱟᱹᱰᱤ ᱡᱟᱹᱥᱛᱤ᱾ ᱡᱟᱹᱥᱛᱤ ᱜᱮ ᱫᱟᱜ ᱨᱮᱱᱟᱜ ᱚᱵᱷᱟᱵ ᱠᱟᱱᱟ ᱟᱨ ᱱᱚᱣᱟ ᱡᱚᱠᱷᱚᱱ ᱥᱳᱞᱟᱨ ᱵᱟᱝ ᱛᱟᱸᱦᱮ ᱠᱟᱱᱟ᱾ ᱟᱨ ᱱᱚᱣᱟ ᱢᱤᱱᱤ ᱡᱚᱠᱷᱚᱱ ᱴᱷᱤᱠ ᱱᱚᱣᱟ ᱡᱚᱠᱷᱚᱱ ᱵᱟᱝ ᱛᱟᱸᱦᱮ ᱠᱟᱱᱟ᱾ ᱚᱱᱟ ᱞᱟᱦᱟ ᱢᱟ ᱟᱨ ᱦᱚ ᱟᱹᱰᱤ ᱡᱟᱹᱥᱛᱤ ᱜᱮ ᱫᱟᱜ ᱨᱮᱱᱟᱜ ᱟᱱᱟᱴ ᱦᱩᱭᱩᱜ ᱛᱟᱦᱮᱱᱟ ᱡᱳᱫᱤᱭᱳ ᱵᱟᱝ ᱢᱟ ᱢᱤᱫᱴᱟᱝ ᱠᱩᱧ ᱛᱟᱸᱦᱮ ᱠᱟᱱᱟ ᱠᱩᱧ ᱫᱟᱜ ᱞᱩ ᱦᱚᱸ ᱮᱢᱱᱤ ᱡᱷᱚᱛᱚ ᱠᱩᱧ ᱫᱟᱜ ᱢᱤᱫᱴᱟᱝ ᱴᱷᱤᱠ ᱟᱪᱷᱮ ᱚᱱᱟ, ᱠᱩᱧ ᱫᱟᱜ ᱟᱨ ᱞᱩ ᱫᱚ ᱴᱷᱤᱠ ᱜᱮᱭᱟ ᱠᱤᱱᱛᱩ ᱢᱟᱱᱮ ᱱᱚᱣᱟ ᱨᱮᱜᱩᱞᱟᱨᱞᱤ ᱢᱤᱫ, ᱢᱤᱫᱴᱟᱝ ᱠᱟᱹᱢᱤ ᱦᱳᱭᱛᱳ ᱡᱟᱸᱦᱟᱱᱟᱜ ᱢᱟᱱᱮ ᱠᱩᱧ ᱫᱟᱜ ᱥᱳᱢᱚᱭ ᱫᱚ ᱠᱟᱹᱡ ᱡᱟᱹᱥᱛᱤ ᱜᱮ ᱠᱚᱥᱴᱚ ᱦᱩᱭᱩᱜ, ᱛᱟᱸᱦᱞᱮ ᱛᱟᱸᱦᱮᱱᱟ ᱟᱨ ᱦᱚ ᱵᱤᱥᱤ ᱡᱟᱸᱦᱟ ᱫᱚ ᱱᱚᱣᱟ ᱦᱮᱡ ᱟᱠᱟᱱᱟ ᱱᱚᱣᱟ ᱥᱟᱵ ᱢᱟᱨᱥᱟᱞ,
ᱟᱪᱪᱷᱟ, ᱛᱟᱸᱦᱞᱮ ᱟᱯᱮ ᱫᱤᱥᱚᱢ ᱫᱚ ᱚᱱᱠᱟ ᱫᱟᱜ ᱠᱚᱨᱮᱱᱟᱜ ᱫᱚᱢᱮᱜᱮ ᱟᱱᱟᱴ ᱢᱮᱱᱟᱜ ᱟᱠᱟᱜᱼᱟ᱾
ᱦᱮᱸ ᱦᱮᱸ ᱦᱮᱸ,
ᱟᱪᱪᱷᱟ ᱟᱪᱪᱷᱟ ᱦᱮᱸ ᱚᱱᱠᱟ ᱜᱮ ᱟᱫᱚ ᱮ, ᱛᱟᱸᱦᱮᱱ ᱜᱮᱭᱟ ᱚᱱᱠᱟ ᱫᱚ ᱟᱫᱚᱢ ᱟᱫᱚᱢ ᱡᱟᱭᱜᱟ ᱨᱮᱫᱚ ᱢᱮᱱᱟᱜ ᱜᱮᱭᱟ ᱚᱱᱠᱟ ᱚᱱᱠᱟ ᱫᱟᱜ, ᱠᱚᱦᱚᱸ ᱚᱱᱠᱟ ᱡᱟᱦᱟᱸ ᱫᱤᱥᱚᱢ ᱫᱚ ᱦᱩᱭᱩᱜ ᱠᱟᱱᱟ ᱚᱱᱠᱟ ᱫᱟᱜ ᱠᱚᱨᱮᱱᱟᱜ ᱮᱴᱠᱮᱴᱚᱬᱮ ᱢᱮᱱᱟᱜᱼᱟ ᱡᱟᱦᱟᱸ ᱠᱚᱨᱮ ᱫᱚ ᱚᱱᱠᱟ ᱵᱤᱨ ᱵᱩᱨᱩ ᱜᱮ ᱡᱟᱹᱥᱛᱤ ᱛᱟᱦᱚᱞᱮ ᱟᱯᱮᱥᱮᱫ ᱫᱚ ᱢᱮᱱᱟᱜ ᱟᱠᱟᱫ ᱡᱟᱹᱱᱤᱡ ᱠᱷᱟᱱ
ᱦᱮᱸ ᱦᱮᱸ ᱟᱞᱮᱥᱮᱫ ᱫᱚ ᱵᱤᱨ ᱵᱩᱨᱩ ᱜᱮ ᱡᱟᱹᱥᱛᱤ ᱫᱚ
ᱟᱪᱪᱷᱟ ᱛᱟᱦᱚᱞᱮ ᱱᱚᱜᱼᱚᱭ ᱮᱸ ᱫᱟᱜ ᱮᱢ ᱞᱟᱹᱭ ᱠᱮᱫᱟ ᱛᱟᱦᱞᱮ ᱟᱯᱮ ᱥᱚᱨᱠᱟᱨ ᱠᱷᱚᱱᱟᱜ ᱡᱟᱦᱟᱸ ᱚᱱᱠᱟ ᱟᱹᱰᱤ ᱟᱭᱢᱟ ᱡᱟᱭᱜᱟ ᱨᱤᱧ ᱧᱮᱞ ᱟᱠᱟᱜᱼᱟ ᱡᱮ ᱟᱞᱮ ᱥᱮᱫ ᱦᱚᱧ ᱧᱮᱞ ᱟᱠᱟᱜ ᱜᱮᱭᱟ ᱚᱱᱠᱟ ᱴᱟᱭᱤᱢ ᱠᱚᱞ ᱠᱚ ᱵᱟᱹᱭᱥᱟᱹᱣ ᱠᱟᱜᱼᱟ ᱛᱟᱦᱞᱮ ᱚᱱᱟ ᱠᱚᱫᱚ ᱵᱟᱠᱚ ᱮᱢ ᱠᱟᱜᱼᱟ ᱟᱯᱮᱥᱮᱫ ᱫᱚ?
ᱟ. ᱢ ᱟᱞᱮ ᱥᱮᱫ ᱢᱟ ᱱᱚᱣᱟ ᱴᱟᱭᱤᱢ ᱠᱚᱞ ᱫᱚᱠᱚ ᱮᱢ ᱟᱠᱟᱫᱼᱟ ᱯᱨᱟᱭ ᱦᱩᱭᱳᱱᱟ ᱢᱤᱫ ᱵᱚᱪᱷᱚᱨ ᱞᱟᱦᱟ ᱨᱮᱜᱮ ᱴᱟᱭᱤᱢ ᱠᱚᱞ ᱠᱚ ᱮᱢ ᱟᱠᱟᱫ ᱞᱮᱭᱟ ᱫᱟᱜ ᱦᱮᱡ ᱨᱮᱱᱟᱜ ᱠᱟᱛᱷᱟ ᱫᱟᱜ ᱢᱟ ᱱᱤᱛ‌ ᱼᱼ ᱛᱚᱵ ᱚᱵᱫᱤ ᱟᱣᱲᱰᱤ ᱞᱮ ᱧᱟᱢᱟ ᱯᱡᱮᱱᱴ ᱨᱮᱦᱚᱸ ᱵᱚᱨᱛᱚᱢᱟᱱ ᱨᱮᱦᱚᱸ ᱩᱠᱩᱨ ᱫᱟᱜ ᱫᱚ ᱟᱣᱨᱮ ᱦᱤᱡᱩᱜᱼᱟ ᱥᱩᱫᱷᱩ ᱠᱚᱞ ᱛᱮᱜᱮ ᱠᱚ ᱵᱟᱹᱭᱥᱟᱹᱣ ᱦᱚᱴᱚ ᱠᱟᱜ ᱞᱮᱭᱟ ᱥᱚᱨᱠᱟᱨ ᱠᱷᱚᱱᱟᱜ᱾
ᱟᱪᱪᱷᱟ ᱟᱪᱪᱷᱟ, ᱢᱟᱱᱮ ᱱᱚᱝᱠᱟᱱᱟᱜ ᱚᱵᱚᱥᱛᱟ᱾ ᱢᱟᱱᱮ ᱫᱟᱜ ᱠᱚᱨᱮᱱᱟᱜ ᱫᱚ ᱢᱟᱱᱮ ᱟᱹᱰᱤ ᱜᱮ ᱮᱴᱠᱮᱴᱚᱬᱮ ᱟᱯᱮᱥᱮᱫ ᱫᱚ,
ᱦᱮᱸ ᱮᱠᱫᱚᱢ᱾
ᱟᱪᱪᱷᱟ ᱟᱪᱪᱷᱟ ᱦᱮᱸ ᱛᱟᱦᱚᱞᱮ ᱱᱚᱣᱟ ᱟᱯᱮ ᱡᱟᱦᱟᱸ ᱱᱤᱛ ᱼᱼ ᱱᱮᱛᱟᱨ ᱫᱤᱱ ᱫᱚ ᱚᱱᱠᱟ ᱪᱮᱫ ᱥᱚᱵᱽᱡᱤ ᱠᱚ ᱯᱮ ᱪᱟᱥ-ᱵᱟᱥ ᱫᱟ... ᱪᱟᱥ-ᱵᱟᱥ ᱫᱟᱲᱮᱭᱟᱜᱼᱟ
ᱟᱞᱮᱥᱮᱫ ᱱᱤᱛᱚᱜᱱᱟᱜ ᱥᱚᱵᱡᱤ ᱫᱚ ᱚᱱᱠᱟ ᱠᱤᱨᱤᱧ ᱟᱠᱷᱨᱤᱧ ᱞᱮᱠᱟ ᱫᱚ ᱵᱟᱞᱮ ᱪᱟᱥ ᱨᱮᱭᱟᱜ ᱚᱲᱟᱜ ᱡᱚᱢ ᱞᱮᱠᱟᱜ ᱜᱮ ᱦᱚᱛᱚᱫ ᱠᱚᱸᱰᱷᱟ ᱥᱮ ᱢᱟᱞᱦᱟᱱ ᱥᱮ ᱟᱨ ᱠᱩᱫᱽᱨᱤ ᱱᱚᱝᱠᱟ ᱵᱟᱲᱜᱮ ᱠᱚᱨᱮ ᱜᱮ ᱨᱚᱦᱚᱭ ᱟᱨ ᱚᱱᱠᱟ ᱟᱨ ᱟᱨ ᱡᱮᱢᱚᱱ ᱱᱤᱛᱚᱜ ᱫᱚ ᱡᱚᱱᱰᱨᱟ ᱥᱮ ᱟᱨ ᱨᱟᱦᱮᱲ ᱱᱚᱝᱠᱟ ᱮᱨ ᱠᱟᱜ ᱨᱚᱦᱚᱭ ᱠᱟᱜ ᱱᱚᱝᱠᱟ ᱢᱟᱱᱮ ᱟᱹᱰᱤ ᱞᱟᱹᱴᱷᱩ ᱠᱟᱛ ᱼᱼ ᱛᱮᱫ ᱫᱚ ᱵᱟᱝᱞᱮ ᱨᱚᱦᱚᱭ ᱜᱮᱭᱟ ᱢᱟᱱᱮ ᱥᱮᱨᱚᱠᱚᱢ ᱥᱚᱵᱡᱤ ᱫᱚ ᱵᱟᱝ ᱚᱱᱟ ᱟᱲᱟᱜ ᱡᱚᱢ ᱞᱮ‌ ᱼᱼ ᱚ ᱥᱚᱵᱡᱤ ᱫᱚ ᱨᱚᱦᱚᱭ ᱦᱩᱭᱩᱜ ᱦᱩᱭᱩᱜ ᱜᱮᱭᱟ
ᱟᱪᱪᱷᱟ ᱟᱪᱪᱷᱟ ᱢᱟᱱᱮ ᱚᱲᱟᱜ ᱡᱚᱢ ᱞᱮᱠᱟ
ᱦᱮᱸ
ᱦᱮᱸ ᱟᱞᱮ ᱥᱮᱫ ᱦᱚᱸ ᱚᱱᱠᱟ ᱟᱞᱮ ᱦᱚᱸ ᱨᱚᱦᱚᱭ ᱟᱠᱟᱜ ᱜᱮᱭᱟᱞᱮ ᱵᱮᱸᱜᱟᱲ ᱠᱳ ᱛᱟᱨᱯᱚᱨᱮ ᱢᱟᱞᱦᱟᱱ ᱠᱳ ᱯᱩᱨᱟᱹᱭ ᱟᱲᱟᱜ ᱠᱳ ᱵᱟᱲᱜᱮ ᱠᱚᱨᱮ ᱞᱮ ᱨᱚᱦᱚᱭ ᱠᱟᱜᱼᱟ ᱟᱨ ᱨᱟᱦᱮᱲ ᱠᱳ ᱠᱩᱨᱛᱷᱤ ᱫᱟᱹᱞ ᱠᱳ ᱡᱚᱱᱰᱨᱟ ᱠᱳ ᱱᱚᱶᱟ ᱠᱚ ᱫᱚ ᱞᱮ. ᱨᱚᱦᱚᱭ ᱟᱠᱟᱜ ᱜᱮᱭᱟ ᱚᱱᱟ ᱠᱚᱦᱚᱸ ᱵᱟᱲᱜᱮ ᱠᱚᱨᱮᱜᱮ ᱟᱫᱳ ᱟᱞᱮ ᱦᱚᱸ ᱚᱱᱠᱟ ᱚᱲᱟᱜ ᱡᱚᱢ ᱞᱮᱠᱟ ᱜᱮᱞᱮ ᱨᱚᱦᱚᱭ ᱟᱠᱟᱟᱜᱼᱟ ᱟᱫᱚ ᱚᱱᱠᱟ ᱮ... ᱵᱮᱸᱜᱟᱲ ᱠᱳ ᱫᱳ ᱟᱠᱷᱨᱤᱧ ᱞᱮᱠᱟ ᱦᱚᱸ ᱞᱮ ᱨᱚᱦᱚᱭ ᱟᱠᱟᱜ ᱜᱮᱭᱟ ᱟᱫᱚ ᱚᱱᱠᱟ ᱦᱩᱭ ᱞᱮᱱᱠᱷᱟᱱ ᱱᱟᱦᱟᱸᱜ ᱠᱷᱟᱱ ᱟᱠᱷᱨᱤᱧ ᱦᱩᱭᱩᱜᱼᱟ ᱚᱱᱟ ᱠᱚᱦᱚᱸ ᱚᱱᱠᱟ ᱟᱹᱣᱨᱤ ᱡᱚᱜᱼᱟ ᱱᱤᱛᱳ ᱫᱚ ᱦᱟᱸᱜ
ᱦᱟᱢ ᱦᱮᱸ ᱱᱚᱶᱟ ᱵᱮᱜᱟᱨ ᱡᱤᱱᱤᱥ ᱴᱟᱜ ᱫᱚ ᱦᱳᱭᱛᱳ ᱟᱥᱟᱲ ᱢᱟᱱᱮ ᱱᱤᱛᱚᱜᱜ ᱥᱤᱡᱤᱱᱟᱜ ᱵᱮᱸᱜᱟᱲ ᱛᱚ ᱱᱤᱛᱚᱜ ᱫᱚ ᱠᱚᱢ ᱠᱚᱢ ᱫᱟᱜ ᱤᱫᱤ ᱜᱮᱭᱟᱭ ᱱᱚᱶᱟ ᱫᱟᱜ ᱧᱟᱢᱚᱜ ᱜᱮᱭᱟ ᱦᱚᱭᱛᱚ ᱚᱱᱟ ᱠᱚ ᱠᱷᱟᱹᱛᱤᱨ ᱦᱚᱸ ᱦᱩᱭᱩᱜ ᱜᱮᱭᱟ
ᱦᱮᱸ ᱦᱮᱸ ᱟᱫᱚ ᱮ... ᱱᱤᱛᱚᱜ ᱡᱩᱫᱤ ᱫᱟᱜ ᱡᱟᱹᱲᱤ ᱠᱚ ᱴᱷᱤᱠᱴᱷᱟᱠ ᱦᱩᱭᱩᱜᱼᱟ ᱛᱟᱦᱚᱞᱮ ᱚᱱᱟ ᱮᱸ.... ᱥᱚᱵᱡᱤ ᱠᱚ ᱦᱚᱸ ᱠᱟᱹᱴᱤᱡ ᱚᱱᱠᱟ ᱵᱷᱟᱜᱤ ᱫᱷᱟᱨᱟ ᱦᱩᱭᱩᱜᱼᱟ
ᱦᱮᱸ ᱦᱮᱸ
ᱦᱚᱸ ᱱᱚᱜ ᱱᱚᱝᱠᱟ ᱟᱞᱮᱥᱮᱫ ᱫᱚ ᱟᱠᱠᱷᱟᱱ ᱟᱫᱚ ᱛᱟᱦᱚᱞᱮ ᱟᱯᱮᱥᱮᱫ ᱫᱚ ᱚᱱᱠᱟ ᱪᱮᱫ ᱪᱮᱫ ᱟᱲᱟᱜ ᱥᱟᱠᱟᱢ ᱠᱚ ᱧᱟᱢᱚᱜ ᱜᱮᱭᱟ
ᱟ. ᱟᱲᱟᱜ ᱥᱟᱠᱟᱢ ᱫᱚ ᱟ. ᱵᱤᱨ ᱨᱮᱱᱟᱝ ᱟᱲᱟᱜ ᱥᱟᱠᱟᱢ ᱫᱚ ᱢᱤᱫᱴᱟᱝ ᱵᱟᱨᱭᱟ ᱫᱚ ᱧᱟᱢᱚᱜᱼᱟ ᱟᱨ ᱟᱛᱳ ᱢᱚᱫᱽᱫᱷᱮ ᱨᱮᱜᱮ ᱥᱟᱠ ᱼᱼ ᱠᱟᱢ ᱫᱚ ᱡᱮᱢᱚᱱ ᱟ... ᱟᱞᱮᱥᱮᱫ ᱫᱚ ᱢ... ᱥᱟᱨᱡᱚᱢ ᱥᱟᱠᱟᱢ ᱥᱟᱨᱡᱚᱢ ᱵᱤᱨ ᱠᱟᱱ ᱛᱟᱞᱮᱭᱟ ᱡᱮᱦᱮᱛᱩ ᱥᱟᱨᱡᱚᱢ ᱥᱟᱠ ᱼᱼ ᱠᱟᱢ ᱫᱚ ᱧᱟᱢᱚᱜ ᱜᱮᱭᱟ ᱟᱨ ᱱᱚᱣᱟ ᱟᱵᱟᱨ ᱯᱟᱛᱲᱟ ᱠᱟᱛᱮᱜ ᱥᱮ ᱮᱢᱱᱤ ᱞᱩᱥ ᱥᱟᱠᱟᱢ ᱦᱚᱸ ᱟᱠᱷᱨᱤᱧ ᱦᱩᱭᱩᱜ ᱜᱮᱭᱟ ᱢᱟ ᱥᱤᱡᱤᱱ ᱨᱮᱫᱚ ᱯᱟᱛᱨᱟ ᱠᱟᱛᱮᱫ ᱚᱱᱟ ᱫᱚ ᱢᱤᱫᱴᱟᱝ ᱟᱣ ᱯᱟᱛᱨᱟ ᱠᱟᱛᱮ ᱦᱚᱸ ᱫᱚᱦᱚ ᱦᱟᱡᱟᱨ ᱯᱟᱸᱫᱽᱨᱟ ᱵᱟᱞᱮ ᱟᱠᱷᱨᱤᱧ ᱜᱮᱭᱟ ᱱᱚᱣᱟ ᱨᱮᱱᱟᱜ ᱢᱤᱫᱴᱟᱝ ᱟᱞᱟᱫᱟ ᱞᱮᱠᱟᱛᱮ ᱡᱩᱛ ᱦᱩᱭᱩᱜᱜᱼᱟ ᱟᱨ ᱡᱟᱦᱟᱸ ᱫᱚ ᱡᱚᱢ ᱯᱟ.... ᱛᱨᱟ ᱥᱮ ᱯᱤᱴᱷᱟᱹ ᱯᱟᱛᱨᱟ ᱱᱚᱶᱟ ᱠᱚᱦᱚᱸ ᱥᱟᱠᱨᱟᱛ ᱠᱚᱨᱮ ᱥᱮ ᱨᱩᱱᱦᱤ ᱠᱚᱨᱮᱱ ᱟᱨ ᱯᱚᱨᱮ ᱡᱷᱚᱛᱚ ᱠᱚᱨᱮ ᱜᱮ ᱟᱠᱷᱨᱤᱧ ᱦᱩᱭᱩᱜ ᱜᱤᱭᱟ
ᱟᱪᱪᱷᱟ ᱛᱟᱦᱚᱞᱮ ᱚᱱᱠᱟ ᱥᱟᱠᱟᱢ ᱫᱟᱹᱛᱟᱹᱱᱤ ᱠᱚᱫᱚ ᱟᱯᱮᱥᱮᱫ ᱫᱚ ᱚᱱᱠᱟ ᱚᱵᱷᱟᱵᱽ ᱫᱚ ᱵᱟᱹᱱᱩᱜ ᱟᱠᱟᱜᱼᱟ
ᱦ ᱵᱟᱝ ᱵᱟᱝ
ᱦᱩᱸ.. ᱩᱸ... ᱠᱤᱨᱤᱧ ᱠᱟᱛᱮ ᱫᱚ ᱚᱱᱟ ᱠᱚᱫᱚ ᱵᱟᱝ ᱟᱹᱜᱩᱭ ᱦᱩᱭᱩᱜ ᱛᱟᱯᱮᱭᱟ
ᱚᱸ ᱮᱠᱟᱞ ᱵᱟᱝ ᱟᱝ ᱚᱱᱟ ᱫᱚ ᱡᱮᱦᱮᱛᱩ ᱵᱤᱨ ᱫᱤᱥᱚᱢ ᱛᱟᱦᱞᱮ ᱠᱷᱟᱱ ᱱᱚᱶᱟ ᱫᱚ ᱧᱟᱢ ᱜᱤᱭᱟ ᱞᱮ